ᱩᱜ ᱜᱤᱫᱽᱨᱟᱹᱣᱟᱜ ᱡᱚᱠᱷᱚᱱ ᱠᱟᱷᱱ ᱜᱮ ᱟᱭᱟᱜ ᱚᱱᱟ ᱯᱟᱲᱦᱟᱣ ᱪᱮᱛᱟᱱ ᱨᱮ ᱡᱚᱠᱷᱚᱱ ᱰᱟᱣᱩᱴ ᱛᱟᱦᱮᱱ ᱛᱟᱭᱟ ᱡᱟᱦᱟᱸ ᱴᱷᱮᱱ ᱜᱮ ᱚᱱᱟ ᱰᱟᱣᱩᱴ ᱠᱞᱤᱭᱟᱨ ᱟᱭ ᱚᱠᱚᱭ ᱴᱮᱷᱮᱱ? ᱦᱮᱸ ᱡᱟᱱᱟᱢ ᱟᱲᱟᱝ ᱠᱟᱨᱚᱸᱦᱚᱛᱚ ᱥᱟᱱᱟᱢᱟᱜ ᱛᱚ ᱟᱨ ᱵᱟᱢ ᱵᱟᱲᱟᱭ ᱫᱟᱲᱮᱭᱟᱜ-ᱟ ᱥᱮ? ᱚᱱᱟᱛᱮ ᱛᱟᱦᱚᱞᱮ ᱢᱟᱪᱮᱫ ᱫᱚ ᱵᱟᱠᱚ ᱛᱟᱦᱮᱸ ᱠᱚᱜ-ᱟ ᱡᱩᱫᱤ ᱟᱵᱚ ᱢᱟᱭᱤᱴ ᱡᱩᱫᱤ ᱵᱟᱠᱚ ᱛᱟᱦᱮᱸ ᱠᱚᱜ-ᱟ ᱥᱮ ᱜᱟᱭᱤᱰ ᱡᱩᱫᱤ ᱟᱢᱟᱜ ᱰᱟᱣᱩᱴ ᱵᱟᱝ ᱦᱩᱭᱩᱜ ᱛᱟᱢᱟ ᱢᱮᱱᱛᱮ ᱱᱚᱝᱠᱟᱱ ᱠᱟᱛᱷᱟ ᱫᱚ ᱵᱟᱝ ᱠᱟᱱᱟ ᱤᱧ ᱡᱫᱤᱧ ᱦᱮᱸ ᱵᱟᱝ ᱦᱩᱭᱩᱜ-ᱟ ᱥᱟᱱᱟᱢ ᱦᱚᱲᱟᱜ ᱵᱟᱝ ᱦᱩᱭ ᱫᱟᱲᱮᱭᱟᱜ-ᱟ ᱢᱮᱱᱠᱷᱟᱱ ᱛᱚ ᱟᱹᱰᱤ ᱜᱚᱴᱟᱝ ᱟᱜ ᱛᱚ ᱦᱮᱱᱟᱜ ᱟᱠᱟᱫ ᱛᱟᱠᱚᱣᱟ ᱥᱮ ᱰᱟᱭᱩᱰ ᱛᱟᱦᱚᱞᱮ ᱚᱱᱟ ᱠᱞᱤᱭᱟᱨ ᱞᱟᱹᱜᱤᱫ ᱡᱩᱫᱤ ᱢᱟᱪᱮᱫ ᱵᱟᱭ ᱛᱟᱦᱮᱸ ᱞᱮᱱᱟᱭ ᱛᱟᱦᱚᱞᱮ ᱟᱫᱚ ᱜᱟᱨᱡᱮᱱ ᱞᱟᱦᱟ ᱟᱭ ᱪᱤᱠᱟᱹ ᱪᱤᱠᱟᱹᱞᱮᱠᱟᱛᱮ ᱚᱱᱟ ᱱᱟᱦᱟᱜ ᱩᱭᱦᱟᱹᱨ ᱠᱟᱛᱮ ᱱᱤᱛᱚᱜ ᱠᱚ ᱦᱟᱸᱜ ᱰᱟᱢ-ᱰᱟᱦᱮ ᱟᱠᱟᱱ ᱛᱟᱵᱚᱱᱟ ᱠᱚ
ᱦᱮᱸ ᱮᱠᱵ.... ᱦᱮᱸ ᱮᱠᱵᱟᱨ ᱥᱟᱹᱨᱤ ᱠᱟᱛᱷᱟ ᱮᱢ ᱞᱟᱹᱭ ᱟᱠᱟᱫᱟ ᱠᱟᱨᱚᱱ ᱠᱟᱨᱚᱱ ᱟᱭᱳ ᱵᱟᱵᱟ ᱡᱟᱦᱟᱸᱭ ᱱᱤᱛᱚᱜ ᱯᱟᱹᱭᱞᱟᱹ ᱢᱤᱰᱤᱭᱟᱢ ᱛᱮᱠᱚ ᱵᱷᱚᱨᱛᱤ -ᱠᱟᱜ ᱠᱚ ᱱᱩᱠᱩ ᱟᱠᱚᱣᱟᱜ ᱢᱤᱫᱴᱟᱝ ᱮ
ᱥᱟᱹᱨᱤ ᱜᱮ ᱪᱮᱛᱟᱱ ᱫᱩᱞᱟᱹᱲ ᱩᱸᱜᱼᱼ ᱛᱟᱦᱟ ᱠᱟᱱ ᱠᱷᱟᱹᱛᱤᱨ ᱛᱮ ᱠᱚ ᱞᱟᱦᱟ ᱟᱹᱜᱩ ᱟᱠᱟᱫ ᱠᱚᱣᱟ ᱡᱟᱦᱟᱸ ᱜᱮ ᱦᱩᱭ ᱮᱱ ᱱᱟᱯᱟᱭ ᱜᱮ ᱦᱩᱭᱩᱜᱼᱟ ᱮᱸ-ᱮᱸ ᱚᱞᱚᱜ ᱯᱟᱲᱦᱟᱣ ᱵᱚᱱ ᱯᱳᱫ ᱛᱮᱭᱟᱜ ᱢᱮᱱᱠᱷᱟᱱ ᱱᱤᱛᱚᱜ ᱫᱚ ᱥᱟᱹᱨᱤᱜᱮ ᱢᱤᱫᱴᱟᱝ ᱡᱩᱫᱤ ᱢᱤᱫᱴᱟᱝ ᱜᱤᱫᱽᱨᱟᱹᱢ ᱯᱟᱲᱦᱟᱣ ᱱᱤᱛᱚᱜ ᱵᱚᱱ ᱧᱮᱞᱟ ᱛᱟᱦᱚᱞᱮ ᱟᱹᱰᱤ ᱢᱤᱫᱴᱟᱝ ᱦᱟᱞᱚᱛ ᱠᱷᱟᱨᱟᱯ ᱜᱮᱢ ᱧᱮᱞᱟ ᱪᱮᱫᱟᱜ ᱥᱮ ᱱᱚᱜᱼᱚᱭ ᱮᱢ ᱞᱟᱹᱭ ᱠᱮᱫᱟ ᱢᱟᱪᱮᱛ ᱵᱟᱹᱱᱩᱜ ᱠᱚᱣᱟ ᱥᱟᱶᱛᱮ ᱮᱸ ᱱᱚᱸᱰᱮᱱᱟᱜ ᱡᱟᱦᱟᱸ ᱯᱟᱲᱦᱟᱣ ᱱᱤᱛᱚᱜ ᱚᱠᱛᱚ ᱨᱮᱱᱟᱜ ᱱᱤᱛᱚᱜ ᱡᱮ ᱢᱤᱫ ᱢᱤᱫᱴᱟᱝ ᱟᱫᱷᱩᱱᱤᱠ ᱢᱤᱫᱴᱟᱝ ᱡᱮ ᱤᱧ ᱞᱤᱭᱟ ᱩᱱᱟᱹᱜ ᱫᱤᱥᱚᱢ ᱦᱮᱨᱟ-ᱦᱮᱨᱟ ᱢᱟᱱᱮ ᱦᱮᱨᱟ-ᱦᱤᱨᱤ ᱦᱮᱯᱨᱟᱣ ᱡᱩᱜᱽ ᱨᱮ ᱮᱸ ᱟᱹᱰᱤᱞ ᱯᱟᱲᱦᱟᱣ ᱫᱚᱨᱠᱟᱨ ᱠᱟᱱᱟ ᱚᱱᱟ ᱴᱟᱜ ᱫᱚ ᱵᱟᱵᱚᱱ ᱥᱟᱵ ᱛᱤᱭᱟᱹᱜ ᱫᱟᱲᱮ ᱟᱠᱟᱣᱫᱟ ᱡᱮᱢᱚᱱᱼᱼ ᱱᱚᱣᱟ ᱚᱱᱠᱟᱱᱟᱜ ᱫᱤ ᱮᱸ ᱮᱰᱵᱷᱟᱱᱥ ᱞᱮᱵᱮᱞ ᱨᱮᱱᱟᱜ ᱚᱞᱚᱜ ᱯᱟᱲᱦᱟᱜ ᱡᱩᱫᱤ ᱟᱵᱚᱣᱟᱜ ᱢᱤᱰᱭᱟ. ᱢ ᱨᱮᱵᱚᱱ ᱟᱹᱜᱩ ᱫᱟᱲᱮᱭᱟᱜ-ᱟ ᱥᱟᱶᱛᱮᱼᱼ ᱮᱸ ᱡᱷᱚᱛᱼᱼ ᱛᱚᱢᱟᱜ ᱨᱮ ᱜᱮ ᱟᱨ ᱜᱤ ᱠᱟᱹᱴᱤᱡ ᱟᱹᱰᱤ ᱩᱸ ᱟᱹᱰᱤ ᱞᱟᱼᱼ
ᱦᱟᱸ ᱜᱮ ᱦᱩᱭᱩᱜ-ᱟ ᱢᱤᱰᱤᱭᱟᱢ ᱱᱟᱜ ᱪᱮᱫ ᱤᱧ ᱞᱟᱹᱭᱟ᱾ ᱢᱟᱹᱱᱥᱚᱱ ᱢᱟ ᱨᱩᱠᱷᱤᱭᱟᱹ ᱦᱚᱸ ᱠᱟᱹᱴᱤᱡ ᱟᱹᱰᱤ ᱤᱭᱟᱹᱜ ᱠᱟᱱᱟ ᱟ ᱟᱱᱟᱴᱚᱜ ᱠᱟᱱᱟ᱾
ᱴᱷᱤᱠ ᱠᱟᱛᱷᱟ ᱫᱚ ᱠᱟᱱ ᱜᱮᱭᱟ ᱥᱮ ᱟᱫᱚ ᱢᱟ ᱚᱠᱚᱭ ᱛᱚ ᱚᱠᱚᱭ ᱪᱮᱫ ᱮᱢ ᱢᱮᱛᱟ ᱦᱟᱭᱟ᱾ ᱟᱨ ᱚᱱᱟ ᱢᱟ ᱨᱤᱠᱟᱹ ᱢᱟ ᱦᱩᱭᱩᱜ ᱠᱟᱱ ᱜᱮ ᱡᱮᱛᱮ ᱚᱸᱰᱮ ᱢᱟᱪᱮᱛ ᱡᱟᱦᱟᱸ ᱞᱮᱠᱟ ᱠᱟᱛᱮᱜ ᱠᱚ ᱵᱚᱦᱟᱞᱚᱜ ᱢᱟ ᱩᱱᱼᱼ ᱠᱩ ᱡᱩᱫᱤ ᱪᱟᱸᱫᱚᱼᱼ ᱢᱩᱪᱟᱹᱫ ᱡᱟᱦᱟᱸ ᱞᱮᱠᱟ ᱜᱮᱠᱚ ᱧᱟᱢᱟ ᱠᱚ ᱵᱟᱨ ᱯᱚᱭᱥᱟ ᱦᱚᱸ ᱚᱱᱟ ᱨᱮᱦᱚᱸ ᱩᱱᱠᱩ ᱣᱟᱜ ᱫᱚᱼᱼ ᱢᱮᱫᱴᱟᱝ ᱫᱤᱱ ᱠᱷᱟᱸᱰᱟᱣᱜ ᱼᱼ ᱛᱟᱠᱚᱣᱟ ᱦᱮᱸ ᱥᱮ ᱵᱟᱝ ᱩᱱᱤ ᱡᱮ ᱚᱸᱰᱮ ᱥᱮᱱᱚᱜ ᱟᱭ ᱢᱮ ᱢᱤᱫᱴᱟᱝ ᱵᱷᱚᱞᱮᱱᱴᱤᱭᱟᱹᱨ ᱫᱚ ᱛᱤᱱᱟᱹᱜ ᱫᱟᱲᱮᱭᱟᱜ-ᱟ ᱢᱤᱫ ᱥᱮᱨᱢᱟ ᱜᱮ ᱫᱟᱲᱮᱭᱟᱜ-ᱟ ᱢᱤᱫ ᱥᱮᱨᱢᱟ ᱛᱟᱭᱚᱢ ᱫᱚᱼᱼ ᱟᱫᱚ ᱩᱱᱤ ᱦᱚᱭ ᱞᱟᱸᱜᱟ ᱜᱚᱫᱚᱜ-ᱟ᱾ ᱱᱚᱝᱠᱟ ᱠᱟᱛᱮᱜ ᱜᱮᱛᱼᱼ ᱛᱚ ᱟᱫᱚ ᱟᱵᱚ ᱫᱚ ᱵᱚᱱ ᱦᱟᱞᱮ ᱰᱟᱞᱮᱜ ᱠᱟᱱᱟ ᱥᱮ ᱩᱱᱤ ᱟᱭᱟᱜ ᱡᱚᱢ ᱧᱩ ᱠᱟᱛᱮ ᱛᱤᱱᱟᱹᱜ ᱫᱤᱱ ᱟᱢ... ᱜᱤᱫᱽᱨᱟᱹᱭ ᱯᱟᱲᱦᱟᱣ ᱫᱟᱲᱮ ᱭᱟᱠᱚᱣᱟ?
ᱤᱧ ᱚᱱᱟ ᱠᱟᱛᱷᱟᱧ ᱞᱟᱹᱭ ᱚᱪᱚᱭ ᱮᱫᱟ᱾ ᱟᱨ ᱩᱱᱤ ᱵᱷᱚᱞᱮᱱᱴᱤᱭᱟᱹᱨ ᱱᱤᱝᱠᱟᱹ ᱱᱤᱡ ᱜᱮᱭ ᱫᱟᱲᱮᱭᱟᱜ-ᱟᱭ ᱡᱟᱦᱟᱸᱭ ᱫᱚᱭ ᱦᱩᱭᱩᱜ ᱠᱟᱱᱟᱼᱼ ᱟᱡ ᱱᱤᱛᱚᱜ ᱵᱮᱠᱟᱨ ᱡᱤᱭᱚᱱ ᱨᱮ ᱦᱮᱱᱟᱜ ᱟᱠᱟ ᱫᱮᱭᱟ ᱚᱞ ᱯᱟᱲᱦᱟᱣ ᱢᱩᱪᱟᱹᱫ ᱠᱟᱛᱮᱜᱼᱼ ᱱᱤᱛᱚᱜ ᱪᱮᱫ ᱮ ᱪᱤᱠᱟᱹᱭᱟ ᱚᱱᱟ ᱠᱚᱪᱤᱝ ᱯᱟᱲᱦᱟᱣ ᱱᱟᱥᱮᱱᱟᱜ ᱚᱲᱟᱜᱼᱼ ᱫᱩᱣᱟᱹᱨ ᱠᱚᱨᱮ ᱦᱚᱭᱛᱚ ᱴᱤᱭᱩᱥᱚᱱ ᱠᱚ ᱯᱟᱲᱦᱟᱣ ᱵᱟᱲᱟ ᱭᱮᱜ ᱠᱚᱣᱟᱭᱼᱼ ᱤᱱᱟᱹ ᱛᱟᱭᱚᱢ ᱞᱮᱠᱟ ᱛᱮ ᱚᱠᱛᱚ ᱩᱰᱩᱝ ᱠᱟᱛᱮᱜ ᱟᱡ ᱚᱸᱰᱮ ᱪᱟᱞᱟᱣ ᱦᱩᱭᱩᱜ ᱠᱟᱱ ᱛᱟᱭᱟᱼᱼ ᱛᱟᱦᱚᱞᱮ ᱚᱸᱰᱮ ᱪᱟᱞᱟᱣ ᱞᱮᱱᱠᱷᱟᱱ ᱫᱚ ᱟᱭᱟᱜ ᱚᱲᱟᱜ ᱨᱮ ᱫᱩᱣᱟᱹᱨ ᱨᱮᱱᱟᱜ ᱠᱟᱹᱢᱤ ᱠᱟᱹᱥᱤᱱ ᱛᱚᱼᱼ ᱛᱚ ᱚᱸᱰᱮ ᱪᱟᱵᱟᱜ ᱠᱟᱱ ᱛᱟᱭᱟ ᱥᱮ ᱵᱟᱭ ᱫᱟᱲᱮᱭᱟᱜ ᱟᱭᱼᱼ ᱛᱟᱦᱚᱞᱮ ᱤᱱᱠᱟᱹ ᱞᱮᱠᱟ ᱨᱮ ᱡᱩᱫᱤ ᱟᱡ ᱚᱸᱰᱮ ᱵᱷᱚᱞᱮ ᱱᱴᱤᱭᱟᱨ ᱫᱤᱱᱟᱹᱢ ᱫᱤᱱ ᱜᱮ ᱪᱟᱞᱟᱜ ᱢᱟ ᱪᱟᱥ ᱵᱟᱥ ᱠᱟᱹᱢᱤ ᱫᱤᱱ ᱵᱚ ᱪᱟᱥ ᱵᱟᱥᱼᱼ ᱠᱟᱹᱢᱤ ᱦᱚᱴᱚ ᱠᱟᱛᱮᱜ ᱡᱩᱫᱤ ᱪᱟᱞᱟᱜ ᱟᱭ ᱛᱟᱦᱚᱞᱮ ᱚᱸᱰᱮ ᱡᱩᱫᱤ ᱤᱧᱤᱧ ᱞᱟᱹᱭ ᱫᱟ ᱟ ᱟᱡ ᱦᱳᱭᱛᱚ ᱱᱚᱰᱮ ᱠᱷᱮᱛ ᱵᱟᱹᱫᱽ ᱨᱮ ᱠᱟᱹᱢᱤ ᱦᱩᱭ ᱠᱟᱫᱟ ᱤᱥᱠᱩᱞ ᱨᱮ ᱠᱟᱹᱢᱤᱭ ᱭᱟ ᱛᱟᱦᱚᱞᱮ ᱚᱸᱼᱼ ᱚᱰᱮᱱᱟᱜ ᱡᱟᱦᱟᱸ ᱟᱭᱟᱜ ᱢᱤᱫᱴᱟᱝ ᱨᱳᱡᱽ ᱚᱱᱟ ᱨᱳᱡᱽ ᱜᱮ ᱡᱩᱫᱤ ᱟᱡ ᱠᱚ ᱮᱢ ᱠᱮᱭᱟ ᱥᱮ ᱧᱟᱢ ᱠᱮᱭᱟᱭᱼᱼ ᱛᱟᱦᱞᱮ ᱱᱚᱸᱰᱮ ᱚᱱᱟ ᱯᱚᱭᱥᱟ ᱛᱮᱜᱮ ᱟᱨ ᱢᱤᱫ ᱦᱚᱲᱮ ᱫᱚᱦᱚ ᱴᱚ ᱠᱮᱭᱟ ᱫᱮᱠᱷᱚ ᱤᱧ ᱫᱚ ᱤᱥᱠᱩᱞ ᱞᱤᱧ ᱪᱟᱞᱟᱜ ᱠᱟᱱᱟ ᱚᱱᱠᱟ ᱯᱳᱨᱼᱼ ᱛᱩ ᱢᱟᱹᱭ ᱵᱟᱹᱵᱩ ᱛᱟᱠᱚ ᱯᱟᱲᱦᱟᱣᱼᱼ ᱛᱟᱦᱚᱞᱮ ᱟᱢ ᱤᱧᱟᱜ ᱵᱚᱫᱚᱞ ᱛᱮ ᱱᱚᱱᱰᱮ ᱠᱟᱢᱤ ᱦᱚᱴᱚ ᱠᱟᱢᱤ ᱠᱟᱹᱛᱤᱧ ᱢᱮ ᱥᱮ ᱪᱮᱜ ᱮᱢ ᱞᱟᱹᱭ ᱪᱚᱭᱟ?
ᱦᱮᱸ ᱚᱱᱠᱟ ᱜᱮ ᱠᱟᱨᱚᱱ ᱮ ᱱᱤᱛᱚᱜ ᱫᱚ ᱡᱷᱚᱛᱚ ᱜᱮᱛᱚ ᱯᱟᱹᱦᱤᱞ ᱡᱩᱜᱽ ᱱᱟᱜ ᱡᱟᱦᱟᱸ ᱯᱟᱲᱟᱼᱼ ᱦᱟᱣ ᱠᱮᱭᱟ ᱠᱚ ᱯᱟᱲᱦᱟᱣ ᱛᱚ ᱜᱟᱱ ᱠᱚᱣᱟ ᱠᱟᱨᱚᱱ ᱩᱱ ᱥᱚᱢᱚᱭ ᱤᱱᱟᱜ ᱠᱷᱚᱨᱪᱟ ᱯᱟᱹᱨᱛᱤᱭ ᱱᱟ ᱩᱱᱟᱹᱜ ᱫᱚ ᱚᱱᱠᱟ ᱵᱟᱝ ᱛᱟᱦᱮᱸᱼᱼ ᱡᱚᱢᱟᱜ ᱧᱩᱣᱟᱜ ᱧᱟᱢ ᱞᱮᱠᱷᱟᱱ ᱜᱮ ᱜᱟᱱᱚᱜᱼᱟ ᱠᱤᱱᱛᱩ ᱱᱮᱛᱟᱜ ᱡᱩᱜᱽ ᱨᱮᱫᱚ ᱢᱮᱫᱴᱟᱝ ᱟᱭᱟᱜᱼᱼ ᱡᱤᱭᱚᱱ ᱢᱟᱱᱮ ᱥᱟᱫᱷᱟᱨᱚᱱ ᱡᱤᱭᱚᱱ ᱡᱚᱠᱷᱚᱱ ᱠᱷᱟᱸᱰᱟᱣ ᱠᱚᱛᱮ ᱜᱮᱞᱮ ᱵᱚᱦᱩ ᱚ ᱠᱷᱚᱨᱪᱟ ᱯᱟᱹᱛᱤ ᱞᱟᱜᱟᱜ ᱠᱟᱱᱟ ᱛᱚ ᱡᱩᱫᱤ ᱚᱱᱟᱼᱼ ᱠᱟᱹᱣᱰᱤ ᱠᱚ ᱡᱩᱫᱤ ᱵᱟᱭ ᱧᱟ ᱢᱟ‌ ᱮ ᱠᱟᱹᱣᱰᱤ ᱛᱮᱫᱚ ᱚᱥᱚᱢᱵᱷᱚᱵᱚᱜ ᱠᱟᱱᱟ ᱯᱟᱲᱦᱟᱣᱼᱼ ᱠᱟᱨᱚᱱ ᱟᱞᱮ ᱦᱚᱸ ᱢᱟᱪᱮᱫ ᱠᱚ ᱴᱷᱮᱱᱼᱼ
ᱛᱮ ᱩᱱᱤ ᱛᱮᱸᱜᱩ ᱠᱮᱴᱮᱡ ᱦᱮᱸ ᱛᱮᱸᱜᱩ ᱠᱮᱴᱮᱡ ᱞᱟᱹᱜᱤᱫ ᱛᱮ ᱩᱱᱤ ᱫᱩᱧ ᱤᱭ ᱫᱤᱧᱼᱼ ᱡᱮ ᱢᱤᱫᱴᱟᱝ ᱤᱛᱩᱱ ᱟᱥᱲᱟ ᱡᱮ ᱱᱟᱥᱮ ᱛᱤᱸᱜᱩ ᱠᱮᱴᱮᱡ ᱦᱚᱪᱚᱱᱤᱡ ᱚᱱᱟ ᱞᱟᱹᱜᱤᱫ ᱛᱮ ᱩᱱᱤ ᱟᱡ ᱮ ᱨᱤᱠᱟᱹᱭᱟ ᱡᱮ ᱤᱧ ᱢᱤᱫ ᱥᱮᱨᱢᱟ ᱫᱷᱟᱹᱵᱤᱡ ᱜᱤᱧ ᱧᱮᱞᱟ ᱢᱤᱫ ᱥᱮᱨᱢᱟ ᱛᱟᱭᱚᱢ ᱫᱚ ᱤᱧ ᱵᱟᱝ ᱨᱮᱦᱚᱸ ᱡᱟᱦᱟᱸᱭ ᱜᱚᱝᱠᱮ ᱠᱚ ᱠᱚ ᱵᱚᱦᱟᱞᱚᱜ ᱜᱮᱭᱟ ᱠᱚ ᱛᱚ ᱠᱟᱛᱷᱟ ᱫᱚ ᱱᱮᱜ ᱱᱤᱭᱟᱹ ᱠᱟᱛᱷᱟ ᱠᱟᱱᱟ᱾ ᱟᱫᱚ ᱢᱮᱱᱠᱷᱟᱱ ᱢᱟᱪᱮᱫ ᱜᱚᱝᱠᱮ ᱵᱚᱦᱟᱞ ᱜᱮ ᱵᱟᱝ ᱦᱩᱭᱩᱜ ᱠᱟᱱᱟ᱾ ᱟᱫᱚ ᱢᱟ ᱵᱚᱦᱚᱞ ᱵᱟᱝ ᱦᱩᱭ ᱞᱮᱱᱠᱷᱟᱡ ᱫᱚ ᱪᱤᱠᱟᱹ ᱞᱮᱠᱟ ᱨᱮ ᱦᱩᱭᱩᱜ-ᱟ ᱢᱟ ᱞᱟᱹᱭ ᱢᱮ?
ᱦᱮᱸ ᱟᱫᱚ ᱩᱸ ᱛᱟᱣᱩᱧ ᱧᱮᱞ ᱫᱟ ᱢᱟᱪᱮᱫ ᱜᱚᱝᱠᱮᱼᱼ ᱠᱮ ᱵᱟᱝ ᱵᱟᱦᱮᱞ ᱠᱟᱛᱮᱫ ᱫᱚ ᱢᱚᱴᱟ ᱢᱩᱴᱤ ᱡᱟᱦᱟᱸ ᱛᱤᱱᱟᱹᱜ ᱢᱟᱪᱮᱫ ᱠᱚ ᱢᱮᱱᱟᱜ ᱠᱚᱣᱟ ᱱᱩᱠᱩ ᱦᱚᱸᱼᱼ ᱚᱸ ᱟᱹᱰᱤ ᱜᱚᱝᱠᱮ ᱭᱟᱜ ᱟᱹᱰᱤ ᱚᱵᱚᱫᱟᱱ ᱢᱮᱱᱟᱜ ᱛᱟᱠᱚᱣᱟ ᱟᱹᱰᱤ ᱦᱚᱲᱟᱜ ᱜᱮ ᱱᱚᱣᱟ ᱟᱵᱚᱣᱟᱜ ᱥᱟᱱᱛᱟᱞᱤ ᱯᱟᱹᱨᱥᱤᱼᱼ ᱦᱟᱨᱟ ᱵᱩᱨᱩ ᱞᱟᱹᱜᱤᱫ ᱡᱩᱫᱤᱧ ᱞᱟᱹᱭᱟ ᱢᱤᱫ ᱠᱟᱛᱷᱟ ᱛᱮ ᱮᱸ ᱱᱚᱣᱟ ᱟᱵᱚᱣᱟᱜ ᱚᱸ ᱥᱟᱱᱛᱟᱲ ᱥᱟᱶᱼᱼ ᱛᱟ ᱪᱮᱫ ᱜᱚᱴᱟ ᱫᱤᱥᱚᱢ ᱨᱮᱱ ᱢᱟᱹᱱᱢᱤ ᱜᱮ ᱟᱹᱰᱤ ᱜᱮᱠᱚ ᱚᱸᱻ ᱜᱚᱲᱚ ᱟᱠᱟᱜ ᱵᱚᱱᱟ᱾ ᱠᱟᱨᱚᱱ ᱫᱤᱥᱚᱢ ᱨᱮ ᱢᱟᱹᱱᱢᱤ ᱡᱩᱫᱤ ᱵᱟᱠᱚ ᱜᱚᱲᱚ ᱠᱮ ᱵᱚᱱᱟ ᱟᱵᱚ ᱵᱟᱵᱚ ᱞᱟᱦᱟ
ᱟᱵᱚ ᱦᱚᱸ ᱵᱟᱵᱚᱱ ᱞᱟᱦᱟ ᱫᱟᱲᱮᱠᱚᱣᱟ ᱮᱠᱵᱟᱨ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱦᱮᱸᱥᱮ ᱚᱱᱟ ᱠᱷᱟᱹᱛᱤᱨ ᱛᱮ ᱤᱧᱦᱚᱸ ᱡᱚᱠᱷᱚᱱ ᱚᱞ ᱯᱟᱲᱦᱟᱣ ᱨᱮ ᱤᱧᱦᱚᱸ ᱱᱚᱣᱟ ᱯᱨᱚᱛᱤ ᱤᱧᱟᱹᱜ ᱵᱷᱟᱜᱤ ᱢᱤᱫᱴᱟᱝ ᱴᱟᱱ ᱛᱟᱦᱮᱸ ᱠᱟᱱ ᱛᱤᱧᱟᱹ ᱤᱧᱫᱚ ᱠᱮᱞᱟᱥ ᱥᱮᱵᱷᱮᱱ ᱮᱭᱤᱴ ᱨᱮᱜᱮ ᱡᱚᱠᱷᱚᱱ ᱩᱱᱫᱚ ᱟᱹᱶᱨᱤ ᱮᱛᱚᱦᱚᱵᱚᱜ-ᱟ ᱛᱚ ᱱᱚᱣᱟ ᱠᱚᱫᱚ ᱮᱸ ᱟᱫᱚ ᱩᱱ ᱠᱷᱚᱱᱜᱮ ᱢᱤᱫᱴᱟᱝ ᱰᱤᱯᱞᱳᱢᱟ ᱠᱳᱨᱥ ᱦᱩᱭᱩᱜ ᱛᱟᱦᱮᱱᱟ ᱮᱥᱮᱠᱟ ᱚᱱᱟ ᱮᱥᱮᱠᱟ ᱨᱮ ᱯᱟᱲᱦᱟᱣ ᱨᱮᱱᱟᱜ ᱦᱚᱸ ᱫᱚᱢᱮᱢ ᱢᱚᱱᱮ ᱛᱟᱦᱮᱸ ᱠᱟᱱ ᱛᱤᱧᱟᱹ ᱥᱮᱬᱟ ᱨᱮᱱᱟᱝ ᱟᱫᱚ ᱚᱱᱠᱟᱱ ᱚᱠᱛᱚ ᱤᱧ ᱡᱟᱦᱟᱸ ᱴᱷᱮᱱᱤᱧ ᱛᱟᱦᱮᱱ ᱛᱟᱦᱮᱸᱫ ᱚᱱᱟ ᱫᱷᱟᱨᱮ ᱫᱚ ᱚᱱᱟ ᱮᱥᱮᱠᱟ ᱫᱚ ᱵᱟᱹᱱᱩᱜ ᱟᱠᱟᱫᱟ ᱟᱛᱳ ᱚᱲᱟᱜ ᱨᱮᱜᱮ ᱮᱥᱮᱠᱟ ᱫᱚᱧ ᱧᱟᱢ ᱛᱟᱦᱮᱸᱜ-ᱟ ᱟᱫᱚ ᱛᱟᱦᱚᱞᱮ ᱟᱛᱳ ᱚᱲᱟᱜ ᱨᱮᱜᱮ ᱩᱱᱠᱩ ᱫᱚᱠᱚ ᱯᱟᱲᱦᱟᱣ ᱠᱚᱜ ᱛᱟᱦᱮᱸᱫ ᱤᱧ ᱜᱮ ᱵᱟᱹᱧ ᱥᱮᱱ ᱫᱟᱲᱮᱭᱟᱜ ᱛᱟᱦᱮᱸᱫ ᱟᱫᱚ ᱤᱧ ᱫᱚ ᱡᱟᱹᱥᱛᱤ ᱦᱳᱥᱴᱮᱞ ᱨᱮᱜᱤᱧ ᱛᱟᱦᱮᱱ ᱛᱟᱦᱮᱸᱜ-ᱟ ᱟᱫᱚ ᱚᱱᱟ ᱠᱷᱟᱹᱛᱤᱨ ᱛᱮ ᱫᱚᱢᱮ ᱢᱤᱫᱴᱟᱝ ᱴᱟᱱ ᱛᱟᱦᱮᱸᱭᱮᱱ ᱛᱤᱧᱟᱹ ᱡᱮ ᱤᱧ ᱤᱧᱟᱹᱜ ᱡᱟᱱᱟᱢ ᱟᱲᱟᱝ ᱛᱮ ᱤᱧᱤᱧ ᱯᱟᱲᱦᱟᱜ ᱜᱮᱭᱟ ᱦᱮᱸᱥᱮ ᱛᱟᱦᱚᱞᱮ ᱤᱱᱠᱟᱹ ᱞᱮᱠᱟᱛᱮ ᱩᱭᱦᱟᱹᱨ ᱵᱷᱟᱵ ᱩᱭᱦᱟᱹᱨ ᱵᱷᱟᱵ ᱛᱮ ᱢᱟᱫᱽᱫᱷᱚᱢᱤᱠ ᱮᱢ ᱛᱟᱭᱚᱢ ᱟᱫᱚ ᱚᱠᱟ ᱤᱥᱠᱩᱞ ᱨᱮ ᱦᱮᱱᱟᱜ ᱠᱟᱫᱟ ᱠᱷᱚᱵᱚᱨᱤᱧ ᱦᱟᱛᱟᱣ ᱠᱮᱫᱟ ᱡᱮ ᱯᱳᱭᱞᱳ ᱟᱲᱟᱝ ᱛᱮ ᱯᱳᱭᱞᱳ ᱯᱟᱲᱦᱟᱣ ᱦᱳᱭᱳᱜ-ᱟ ᱟᱫᱚ ᱚᱱᱟ ᱥᱠᱩᱞᱤᱧ ᱧᱟᱢ ᱠᱮᱫᱟ ᱤᱱᱟᱹ ᱤᱥᱠᱩᱞ ᱨᱤᱧ ᱵᱷᱩᱨᱛᱤᱭᱮᱱᱟ ᱚᱸᱰᱮ ᱦᱳᱥᱴᱮᱞ ᱨᱤᱧ ᱛᱟᱦᱮᱸᱭᱮᱱᱟ ᱚᱸᱰᱮ ᱠᱷᱚᱱᱟᱜ ᱵᱤᱱᱤᱰ ᱤᱧ ᱮᱢ ᱠᱮᱫᱟ ᱚᱨᱡᱟ ᱦᱟᱛᱟᱣ ᱠᱟᱛᱮᱫ ᱮᱠᱵᱟᱨᱮ ᱟᱫᱚ ᱚᱠᱟ ᱠᱚᱞᱮᱡ ᱨᱮ ᱦᱮᱱᱟᱜ ᱟᱠᱟᱫᱟ ᱯᱳᱭᱞᱳ ᱟᱲᱟᱝ ᱛᱮ ᱤᱧ ᱚᱱᱟ ᱠᱚᱞᱮᱡᱽ ᱛᱮᱜᱮ ᱤᱧᱫᱚᱧ ᱯᱮᱨᱮᱡ ᱠᱮᱫ ᱤᱧ ᱫᱚ ᱮᱴᱟᱜ ᱠᱳᱱᱳ ᱥᱟᱛᱟᱢ ᱫ ᱟᱫᱚ ᱵᱟᱹᱧ ᱵᱟᱪᱷᱟᱣ ᱠᱟᱫᱟ ᱡᱮ ᱱᱚᱣᱟ ᱠᱚᱞᱮᱡᱽ ᱨᱮᱫᱚ ᱱᱚᱣᱟᱴᱟᱜ ᱥᱟᱛᱟᱢ ᱛᱮ ᱚᱱᱟᱴᱟᱜ ᱠᱚᱞᱮᱡᱽ ᱫᱚ ᱚᱱᱟ ᱥᱟᱛᱟᱢ ᱛᱮ ᱤᱧ ᱫᱚ ᱵᱟᱝ ᱢᱤᱫᱴᱟᱝ ᱠᱚᱞᱮᱡᱽ ᱜᱤᱧ ᱚᱯᱥᱮᱱᱤᱧ ᱦᱟᱛᱟᱣ ᱟᱠᱟᱫᱟ ᱚᱱᱞᱟᱭᱤᱱ ᱨᱮ ᱤᱧᱟᱹᱜ ᱠᱚᱱᱯᱷᱤᱰᱮᱱᱥ ᱦᱮᱱᱟᱜ ᱛᱤᱧᱟᱹ ᱤᱧ ᱧᱟᱢ ᱜᱤᱭᱟᱹᱧ
ᱦᱮᱸ
ᱢᱤᱫᱴᱟᱝ ᱠᱚᱞᱮᱡᱽ ᱨᱮᱜᱮᱧ ᱮᱯᱞᱟᱭ ᱠᱟᱹᱫᱟᱹᱧ ᱯᱳᱭᱞᱳ ᱟᱲᱟᱝ ᱛᱮ ᱚᱱᱟ ᱠᱚᱞᱮᱡᱽ ᱨᱮᱜᱮ ᱤᱧ ᱧᱟᱢ ᱟᱠᱟᱫᱟ ᱟᱨ ᱚᱱᱮ ᱵᱷᱩᱨᱛᱤ ᱠᱟᱛᱮᱜ ᱚᱸᱰᱮ ᱠᱚᱢᱯᱞᱤᱴ ᱠᱟᱛᱮ ᱤᱭᱩᱱᱤᱵᱷᱟᱨᱥᱤᱴᱤ ᱛᱮᱫ ᱤᱧ ᱧᱮᱞ ᱞᱮᱫ ᱛᱟᱦᱮᱸᱱᱟ ᱥᱟᱹᱜᱤᱧ ᱠᱷᱚᱱ ᱟᱫᱚ ᱤᱭᱩᱱᱤᱵᱷᱟᱨᱥᱤᱴᱤ ᱫᱚ ᱚᱸᱰᱮ ᱩᱱᱥᱚᱢᱚᱭᱟᱜ ᱡᱟᱦᱟᱸ ᱤᱭᱟᱹ ᱫᱚ ᱵᱟᱝ ᱦᱩᱭ ᱞᱮᱱᱟ ᱵᱤᱥᱥᱚ ᱵᱷᱟᱨᱚᱛᱤᱧ ᱢᱚᱱᱮ ᱞᱮᱫ ᱛᱟᱦᱮᱸᱱᱟ ᱚᱸᱰᱮ ᱫᱚ ᱵᱟᱝ ᱫᱟᱲᱮ ᱦᱩᱭ ᱞᱮᱱᱟ ᱨᱮᱝᱠ ᱛᱟᱭᱱᱚᱢ ᱮᱱᱟ ᱫᱚ ᱦᱩᱭᱩᱜ ᱟ ᱛᱚ ᱩᱱ ᱥᱚᱢᱚᱭ ᱟᱞᱮ ᱥᱚᱢᱚᱭ ᱫᱚ ᱠᱩᱲᱤ ᱱᱟᱢᱵᱟᱨ ᱠᱟᱛᱮᱴᱮᱫ ᱚᱱᱟ ᱢᱤᱫᱴᱟᱝ ᱢᱤᱫᱴᱟᱝ ᱠᱩᱠᱞᱤ ᱨᱮᱱᱟᱜ ᱛᱮᱞᱟ ᱮᱢ ᱦᱩᱭᱩᱜ ᱛᱟ ᱠᱩᱲᱤ ᱱᱟᱢᱵᱟᱨ ᱨᱮᱱᱟᱜ ᱱᱤᱛᱳᱜ ᱠᱚ ᱮᱢ ᱥᱤ ᱠᱤᱭᱩ ᱠᱟᱫᱟ ᱡᱟᱹᱱᱤᱡ ᱪᱚᱧ ᱚᱱᱠᱟᱧ ᱟᱸᱡᱚᱢᱮᱫᱟ
ᱦᱮᱸ ᱮᱢ ᱥᱤ ᱠᱤᱭᱩ ᱠᱟᱫᱟ ᱠᱚ ᱟᱫᱚ ᱵᱚᱞᱛᱮ ᱠᱚ ᱪᱤᱠᱟᱭᱮᱫᱟ ᱱᱮᱛᱟᱨ ᱡᱮᱢᱚᱱ ᱟᱞᱮ ᱵᱤᱫᱫᱟᱥᱟᱜᱚᱨ ᱤᱭᱩᱱᱤᱵᱷᱟᱨᱥᱤᱴᱤ ᱫᱚᱠᱚ ᱢᱤᱫ ᱚᱠᱛᱚ ᱫᱚᱢ ᱵᱷᱩᱛᱤᱱᱟ ᱱᱩᱠᱩ ᱟᱞᱮ ᱞᱟᱦᱟ ᱵᱮᱡ ᱨᱮᱱᱟᱜ ᱞᱟᱦᱟ ᱵᱮᱪ ᱵᱟᱝ ᱟᱞᱮ ᱞᱟᱦᱟ ᱵᱮᱪ ᱱᱩᱠᱩ ᱥᱚᱢᱚᱭ ᱫᱚ ᱦᱩᱭᱩᱜ ᱠᱟᱱᱟ ᱵᱤᱱᱤᱰ ᱠᱟᱛᱮ ᱠᱚ ᱼᱼ ᱟᱪᱪᱷᱟ ᱟᱞᱮ ᱵᱮᱪ ᱫᱚ ᱵᱷᱤᱱᱟᱹ ᱵᱤᱱᱤᱰ ᱛᱮ ᱟᱞᱮ ᱛᱟᱭᱚᱢ ᱵᱮᱪ ᱟᱨᱦᱚᱸ ᱵᱤᱱᱤᱰ ᱪᱚᱭᱮᱜ ᱠᱚᱣᱟ ᱠᱚ, ᱢᱟᱱᱮ ᱱᱚᱣᱟ ᱫᱚ ᱮ ᱭᱩᱱᱤᱵᱷᱟᱨᱥᱤᱴᱤ ᱚᱠᱛᱚ ᱯᱩᱨᱟᱹᱜ ᱠᱟᱱ ᱛᱮ ᱚᱱᱠᱟ ᱞᱮᱠᱟᱭ ᱠᱟᱹᱢᱤ ᱭᱮᱫᱟᱭ
ᱦᱳᱭ ᱦᱳᱭ ᱦᱳᱭ ᱟᱞᱮ ᱥᱳᱢᱚᱭ ᱫᱚ ᱚᱱᱮ ᱢᱮᱛᱟᱢ ᱠᱟᱱᱟ ᱢᱤᱫᱴᱟᱝ ᱠᱩᱠᱞᱤ ᱨᱮᱱᱟᱝ ᱛᱮᱞᱟ ᱟᱢ ᱠᱩᱲᱤ ᱱᱟᱢᱵᱟᱨ ᱨᱮᱱᱟᱜ ᱞᱮᱠᱟᱛᱮ ᱮᱢ ᱦᱩᱭᱩᱜ ᱛᱟᱢᱟ ᱵᱟᱨᱜᱮᱞ ᱞᱮᱠᱟᱛᱮ ᱟᱢ ᱩᱭᱦᱟᱹᱨ ᱢᱮ ᱛᱟᱦᱚᱞᱮ ᱚᱱᱟ ᱛᱤᱱᱟᱹᱜ ᱪᱮᱫ ᱞᱮᱠᱟ ᱠᱟᱛᱮᱜ ᱮᱢ ᱦᱩᱭᱩᱜ ᱠᱟᱱ ᱛᱟᱞᱮ ᱛᱟᱦᱮᱸᱜᱼᱟ ᱚᱸᱰᱮ
ᱟᱹᱰᱤ ᱠᱚᱥᱴ ᱢᱟᱱᱮ ᱞᱟᱦᱟ ᱛᱮ ᱩᱱᱤ ᱡᱟᱦᱟᱸᱭ ᱢᱤᱫᱴᱟᱝ ᱜᱚᱝᱠᱮ ᱢᱮᱱᱟᱭ ᱛᱟᱞᱮᱭᱟ ᱟᱞᱮ ᱤᱡ ᱱᱩᱭ ᱫᱚ ᱯᱟᱨᱢᱟᱱᱴ ᱜᱮ ᱠᱟᱱ ᱛᱟᱞᱮᱭᱟ ᱯᱨᱚᱯᱷᱮᱥᱟᱨ ᱯᱟᱲᱦᱟᱣ ᱦᱤᱡᱩᱜᱼᱟ ᱱᱟᱜᱟᱢ ᱥᱟᱛᱟᱢ ᱞᱮᱭᱟᱭ ᱟᱞᱮ ᱵᱟᱹᱵᱩ ᱡᱚᱠᱷᱚᱱ ᱚᱠᱷᱱ ᱟᱞᱮ ᱱᱮᱴ ᱞᱮ ᱮᱢᱟ
ᱦᱩᱸ
ᱵᱤᱛᱟᱹᱞ ᱤᱧ ᱫᱚ ᱱᱚᱣᱟ ᱢᱟᱱᱮ ᱟᱹᱰᱤ ᱯᱟᱹᱭᱞᱟᱹ ᱯᱳᱭᱞᱳ ᱜᱮ ᱱᱚᱣᱟ ᱤᱭᱩᱱᱤᱵᱷᱟᱨᱥᱤᱴᱤ ᱠᱷᱚᱱ ᱯᱳᱭᱞᱳ ᱱᱮᱴ ᱮ ᱯᱟᱥ ᱟᱠᱟᱫᱟ ᱞᱮ ᱚᱱᱟ ᱚᱠᱛᱚ ᱨᱮ ᱯᱚᱧᱪᱟᱥ ᱱᱟᱢᱵᱟᱨ ᱨᱮᱱᱟᱜ ᱯᱚᱥᱱᱟ ᱛᱮᱞᱟ ᱢᱤᱫᱴᱟᱝ ᱚᱞ ᱦᱩᱭᱩᱜ ᱛᱟᱢᱟ ᱾ ᱟᱨ ᱥᱟᱶᱛᱮᱫᱚ ᱞᱮᱫᱟᱭ ᱩᱸ ᱯᱩᱱᱩᱡ
ᱥᱤᱠᱤᱭᱩ
ᱡᱤᱥᱩ ᱵᱮᱯᱟᱨ ᱜᱮ ᱵᱟᱝ ᱛᱟᱦᱮᱸ ᱠᱟᱱᱟ, ᱦᱮᱸ ᱦᱮᱸ ᱟᱞᱮ ᱴᱷᱮᱱ ᱦᱚᱸ ᱟᱞᱮ ᱡᱚᱠᱷᱚᱱ ᱚᱱᱟ ᱮᱢ ᱟᱞᱮ ᱴᱮᱥ ᱩᱱᱦᱚᱸ ᱚᱱᱠᱟᱜᱮ ᱤᱱᱴᱟᱨᱮᱱᱥ ᱴᱟᱜ ᱡᱟᱦᱟᱸ ᱞᱮ ᱮᱢ ᱞᱮᱫᱟ ᱤᱱᱴᱟᱨᱮᱱᱥ ᱮᱢ ᱛᱚᱵᱮ ᱦᱟᱜ ᱚᱱᱠᱟ ᱠᱚᱱᱚ ᱮᱢᱥᱤᱠᱤᱣᱩ ᱨᱮᱱᱟᱜ ᱚᱯᱥᱮᱱ ᱵᱟᱱᱩᱜ-ᱟ, ᱢᱚᱲᱮ ᱜᱚᱴᱟᱝ ᱠᱚᱥᱴᱮᱱ ᱛᱟᱦᱮᱸᱱᱟ ᱵᱟᱵᱩ ᱼᱼ ᱵᱮᱥ ᱚᱱᱟ ᱨᱮᱱᱟᱜ ᱛᱮᱞᱟ ᱟᱢ ᱮᱢ ᱦᱩᱭᱩᱜ ᱛᱟᱢᱟ ᱾
ᱦᱮᱸ
ᱵᱟᱨ ᱦᱩᱭ ᱠᱟᱛᱮ
ᱟᱨ ᱞᱟᱭ ᱟᱨ ᱟᱞᱮ ᱥᱚᱢᱚᱭ ᱫᱚ ᱮᱠᱵᱟᱨᱮ ᱤᱝᱞᱤᱥ ᱯᱟᱹᱨᱥᱤ ᱛᱮᱜᱮ ᱠᱳᱱᱳ ᱮᱴᱟᱜ ᱯᱟᱹᱨᱥᱤ ᱛᱟᱦᱮᱸ ᱜᱮ ᱵᱟᱝ ᱛᱟᱦᱮᱸ ᱠᱟᱱᱟ᱾
ᱱᱟᱜᱟᱢ ᱫᱚ ᱠᱤᱱᱛᱩ ᱤᱝᱞᱤᱥ ᱯᱟᱹᱨᱥᱤ ᱛᱮᱜᱮᱠᱚ ᱮᱢ ᱦᱚᱪᱚᱭᱮᱫ ᱠᱚᱣᱟ ᱠᱚ ᱱᱮᱛᱟᱨ ᱦᱚᱸ ᱟᱫᱚ ᱟᱯᱮᱜᱮ ᱪᱤᱠᱟᱹ ᱠᱟᱜ ᱯᱮᱭᱟ ᱠᱚ ᱢᱤᱰᱤᱭᱟᱢ ᱵᱟᱹᱧ ᱵᱟᱲᱟᱭᱟ ᱢᱮᱱᱠᱷᱟᱱ ᱱᱮᱴ ᱨᱮᱱᱟᱜ ᱯᱮᱯᱟᱨ ᱫᱚ ᱱᱤᱛᱚᱜ ᱮᱢ ᱥᱤᱠᱤ ᱦᱩᱭᱩᱜ ᱠᱟᱱ ᱨᱮᱦᱚᱸ ᱱᱟᱜᱟᱢ ᱦᱮᱸ ᱥᱮ ᱵᱟᱝ ᱚᱛᱱᱚ ᱮᱟᱨ ᱮᱰᱩᱠᱮᱥᱚᱱ ᱥᱚᱵ ᱡᱚᱛᱚ ᱤᱝᱞᱤᱥ ᱠᱚ ᱵᱟᱝᱞᱟ ᱨᱮᱱᱟᱝ ᱠᱩᱠᱞᱤ ᱠᱚᱫᱚ ᱵᱟᱹᱱᱩᱜ ᱟᱠᱟᱫᱟ ᱥᱮ ᱦᱤᱱᱫᱤ ᱛᱮᱦᱚᱸ ᱵᱟᱹᱱᱩᱜ ᱟᱠᱟᱫᱟ᱾
ᱥᱩᱫᱩᱧ ᱧᱮᱞ ᱮᱫᱟ ᱦᱤᱱᱫᱤ ᱫᱚ ᱢᱮᱱᱟᱜᱼᱟ ᱥᱟᱱᱛᱟᱞᱤ ᱠᱚᱣᱟᱜ ᱟᱨᱠᱤ ᱡᱟᱦᱟᱸ
ᱱᱟᱜ ᱨᱮ ᱠᱟᱱᱟ
ᱦᱮᱸ ᱪᱤᱠᱟ ᱢᱟᱱᱮ ᱟᱲᱟᱝ ᱫᱚ ᱥᱟᱱ ᱥᱟᱱᱛᱟᱲ ᱜᱮ ᱠᱟᱱᱟ ᱦᱮᱸ
ᱠᱟᱛᱭᱟ ᱫᱚ ᱤᱱᱟ ᱜᱮ ᱟᱫᱚ ᱱᱚᱣᱟ ᱨᱮᱱᱟᱜ ᱠᱩᱨᱩᱢᱩᱴᱩ ᱪᱟᱞᱟᱜ ᱠᱟᱱ ᱜᱮᱭᱟ ᱡᱟᱦᱟᱸ ᱯᱳᱭᱞᱳ ᱟᱲᱟᱝ ᱨᱮᱱᱟᱜ ᱞᱮᱠᱟᱛᱮ ᱡᱟᱦᱟᱸᱟᱢ ᱞᱟᱹᱭ ᱠᱮᱫᱟ᱾ ᱡᱮ ᱚᱱᱟ ᱞᱮᱠᱟᱛᱮ ᱪᱟᱞᱟᱜ ᱠᱟᱱᱟ ᱪᱤᱠᱤᱛᱮ ᱡᱟᱛᱮ ᱠᱩᱠᱞᱤ ᱦᱤᱡᱩᱜ ᱢᱟ ᱠᱮᱱ ᱵᱟᱝᱞᱟ ᱯᱟᱹᱨᱤᱥ ᱛᱮᱫᱚ ᱵᱟᱝᱞᱟ ᱛᱮᱜᱮ ᱦᱮᱡ ᱟᱠᱚ ᱠᱟᱱᱟ᱾
ᱦᱮᱸ ᱦᱮᱸ ᱟᱫᱚ ᱟᱞᱮ ᱦᱚᱸ ᱱᱚᱸᱰᱮ ᱫᱟᱫᱟ ᱛᱟᱠᱚ ᱡᱟᱦᱟᱸᱭ ᱢᱮᱱᱟᱜ ᱠᱚᱣᱟ᱾ ᱩᱱᱠᱩ ᱱᱚᱝᱠᱟ ᱡᱚᱠᱷᱚᱱ ᱦᱮᱡ ᱠᱟᱛᱮ ᱦᱮᱡ ᱠᱟᱛᱮ ᱜᱮ ᱱᱩᱠᱩ ᱡᱟᱦᱟᱸᱭ ᱥᱟᱱᱛᱟᱞᱤ ᱰᱤᱯᱟᱨᱢᱮᱱᱼᱼ ᱩᱱᱤ ᱜᱮ ᱨᱩᱢ ᱠᱚᱫᱚᱭ ᱮᱢᱟᱫᱮᱭᱟ ᱡᱮᱢᱚᱱ ᱦᱳᱥᱴᱮᱞ ᱨᱮ ᱟᱞᱮᱭᱟᱜ ᱡᱷᱚᱛᱚ ᱦᱚᱲ ᱜᱮ ᱮ ᱵᱟᱨ ᱦᱚᱲ ᱠᱟᱛᱮ ᱢᱮᱱᱟᱜ ᱠᱚᱣᱟ ᱫᱚ ᱠᱤᱱᱛᱩ
ᱦᱩᱸ
ᱠᱤᱱᱛᱩ ᱤᱧᱟ ᱟᱫᱚ ᱩᱱᱤ ᱫᱟᱫᱟ ᱦᱚᱲ ᱴᱟᱜ ᱜᱮ ᱛᱟᱦᱮᱸ ᱠᱚᱜᱼᱟ ᱤᱫᱟᱹᱧ ᱠᱟᱱᱟ ᱱᱚᱰᱮ ᱛᱟᱦᱮᱱ ᱢᱮ ᱱᱚᱰᱮ ᱫᱚ ᱵᱟᱨ ᱦᱚᱲ ᱵᱟᱠᱚ ᱮᱢ ᱠᱤᱧᱟ
ᱵᱟᱨ ᱦᱚᱲ ᱵᱟᱠᱚ ᱮᱢ ᱠᱤᱱᱟ ᱢᱤᱫ ᱦᱚᱲ ᱜᱮᱠᱚ ᱛᱟᱦᱮ ᱠᱟᱱᱟ ᱟᱪᱪᱷᱟ
ᱟᱫᱚ ᱩᱱᱤᱜᱮ ᱱᱚᱝᱠᱟ ᱱᱚᱝᱠᱟ ᱱᱚᱝᱠᱟ ᱵᱮᱯᱟᱨ ᱟᱫᱚᱞᱮ ᱥᱟᱱᱛᱟᱞᱤ ᱨᱮᱱᱟᱜ ᱱᱚᱝᱠᱟ ᱠᱩᱨᱩᱢᱩᱴᱩ ᱪᱟᱞᱟᱜ ᱠᱟᱱᱟ ᱛᱤᱱᱟᱹᱜ ᱞᱮ ᱪᱮᱫ ᱪᱤᱠᱟᱹᱜ ᱠᱟᱱᱟ᱾
ᱦᱳᱭ ᱦᱳᱭ ᱚᱱᱟᱜᱤᱧ ᱞᱟᱹᱭᱮᱫᱫᱟ ᱱᱤᱛᱚᱜ ᱠᱩᱨᱩᱢᱩᱴᱩ ᱪᱟᱞᱟᱜ ᱠᱟᱱ ᱜᱮ ᱡᱩᱫᱤ ᱪᱤᱠᱤᱛᱮ ᱦᱩᱭ ᱞᱮᱱᱠᱷᱟᱱ ᱫᱚ ᱠᱩᱠᱞᱤ ᱠᱚ ᱟᱨᱦᱚᱸ ᱱᱟᱯᱟᱭᱚᱜᱼᱟ ᱚᱱᱟ ᱫᱚ ᱦᱟᱱᱮ ᱡᱷᱟᱲᱠᱷᱚᱱᱰ ᱥᱮᱫ ᱨᱮᱱ ᱠᱚᱲᱟ ᱠᱚᱣᱟᱜ ᱟᱹᱰᱤ ᱱᱟᱥᱮᱱᱟᱜ ᱮᱴᱠᱮᱴᱚᱬᱮ ᱦᱩᱭᱩᱜ ᱛᱟᱠᱚᱣᱟ ᱚᱱᱟ ᱛᱮᱫᱚ ᱧᱮᱞ ᱦᱩᱭ ᱠᱟᱱ ᱜᱮᱭᱟ ᱵᱟᱝ ᱫᱚ ᱵᱟᱝ
ᱟᱫᱚ ᱮᱴᱠᱮᱴᱚᱬᱮ ᱦᱩᱭ ᱠᱟᱛᱮ ᱨᱮᱦᱚᱸ ᱩᱯᱟᱹᱭ ᱵᱟᱹᱱᱩᱜ ᱦᱩᱸ
ᱮᱠᱵᱟᱨ ᱩᱯᱟᱹᱭ ᱛᱚ ᱵᱟᱹᱱᱩᱜ ᱟᱠᱟᱫᱟ ᱢᱮᱱ ᱠᱟᱛᱷᱟ ᱫᱚ ᱦᱩᱭᱩᱜ ᱠᱟᱱᱟ ᱱᱤᱭᱟ᱾ ᱟᱫᱚ ᱱᱤᱛᱚᱜ ᱫᱚ ᱡᱟᱦᱟᱸ ᱱᱤᱛᱚᱜ ᱱᱮᱴ ᱨᱮᱱᱟᱜ ᱡᱟᱦᱟᱸ ᱠᱩᱠᱞᱤ ᱛᱮᱞᱟ ᱥᱮ ᱦᱮᱸ ᱠᱩᱠᱞᱤ ᱠᱚ ᱛᱮᱭᱟᱨ ᱫᱟᱠᱚ ᱚᱱᱟ ᱫᱚ ᱡᱷᱟᱲᱠᱷᱚᱱᱰ ᱨᱮᱱ ᱦᱚᱲ ᱜᱮᱠᱚ ᱛᱮᱭᱟᱨ ᱫᱫᱟ ᱚᱱᱟ ᱠᱷᱟᱹᱛᱤᱨ ᱛᱮ ᱛᱮ ᱩᱱᱠᱩ ᱫᱚ ᱦᱚᱭᱛᱳ ᱵᱟᱝᱠᱚ ᱠᱷᱚᱡᱚᱜᱼᱟ᱾ ᱡᱟᱛᱮ ᱛᱟᱭᱚᱢ ᱫᱟᱨᱟᱢ ᱱᱚᱝᱠᱟ ᱦᱩᱭᱪᱮᱱ ᱟᱫᱚ ᱱᱤᱛᱚᱜ ᱢᱤᱫᱴᱟᱝ ᱵᱟᱢᱟ ᱚᱱᱠᱟᱱ ᱠᱩᱠᱞᱤ ᱠᱚ ᱦᱩᱭ ᱞᱮᱱᱟ ᱚᱱᱠᱟᱱ ᱠᱩᱠᱞᱤ ᱠᱩᱠᱞᱤ ᱨᱟᱠᱟᱵ ᱞᱮᱱ ᱜᱮᱭᱟ ᱡᱮ ᱪᱮᱫᱟᱜ ᱵᱟᱝ ᱦᱩᱭᱩᱜᱼᱟ ᱮᱱ ᱴᱤ ᱴᱷᱮᱱ ᱤᱭᱩᱡᱮᱥᱤ ᱴᱷᱮᱱ ᱠᱩᱠᱞᱤ ᱛᱟᱦᱮᱸ ᱦᱩᱭ ᱞᱮᱮᱱ ᱫᱚᱦᱚ ᱞᱮᱫᱟ ᱠᱚ ᱛᱚ ᱯᱟᱹᱴᱷᱩᱣᱟᱹ ᱡᱤᱭᱚᱱ ᱨᱮ ᱦᱟᱱᱮ ᱟᱞᱮ ᱠᱷᱚᱱᱟᱜ ᱵᱚᱦᱩ ᱥᱤᱱᱤᱭᱟᱨ ᱠᱚ ᱠᱟᱱᱟ ᱠᱚ ᱩᱱᱠᱩ ᱫᱚ ᱦᱟᱱᱮ ᱪᱳᱫᱫᱳ ᱨᱮᱠᱚ ᱠᱳᱣᱟᱞᱤᱯᱷᱟᱭ ᱟᱠᱟᱫᱟ ᱱᱮᱴ ᱦᱮᱸ ᱥᱮ ᱛᱚ ᱩᱱᱠᱩ ᱫᱟᱫᱟ ᱥᱟᱞᱟᱜ ᱦᱚᱸ ᱱᱤᱡᱮ ᱦᱚᱸ ᱵᱷᱟᱜᱮ ᱩᱯᱨᱩᱢ ᱦᱮᱱᱟᱜ ᱠᱟᱫᱟ ᱱᱤᱛᱚᱜ ᱫᱚ ᱜᱚᱴᱟ ᱟᱹᱰᱤ ᱡᱟᱭᱜᱟ ᱨᱮ ᱯᱨᱟᱭᱢᱟᱨᱤ ᱨᱮ ᱯᱨᱟᱭᱢᱟᱨᱤ ᱨᱮᱠᱚ ᱴᱨᱟᱭᱮᱫ ᱛᱟᱦᱮᱸ ᱟᱠᱚ ᱠᱚᱞᱮᱡᱽ ᱨᱮᱠᱚ ᱜᱮᱥᱴ ᱠᱟᱫᱟ ᱠᱚ ᱚᱱᱠᱟᱱ ᱫᱟᱫᱟ ᱠᱚ ᱥᱟᱶ ᱛᱮᱦᱚᱸ ᱟᱞᱮ ᱦᱚᱸᱞᱮ ᱜᱟᱛᱮ ᱠᱟᱱᱟᱱ ᱜᱮᱭᱟ ᱟᱫᱚ ᱩᱱᱠᱩ ᱫᱟᱫᱟ ᱠᱚ ᱞᱟᱹᱭᱟ ᱡᱮ ᱩᱱ ᱥᱚᱢᱚᱭ ᱱᱚᱝᱠᱟᱱ ᱠᱟᱛᱷᱟ ᱠᱚ ᱞᱟᱹᱭ ᱦᱚᱪᱚ ᱞᱮᱫᱟ ᱡᱮ ᱟᱯᱮᱭᱟᱜ ᱡᱟᱦᱟᱸ ᱯᱩᱛᱷᱤ ᱯᱚᱛᱚᱵ ᱠᱚ ᱡᱟᱦᱟᱸᱞᱮᱠᱟ ᱟᱵᱚ ᱥᱤᱞᱮᱵᱟᱥ ᱨᱮ ᱚᱱᱟ ᱯᱳᱭᱞᱳ ᱟᱲᱟᱝ ᱨᱮᱱᱟᱜ ᱥᱤᱞᱮᱵᱟᱥ ᱢᱮᱱᱟᱜ ᱟᱠᱟᱫᱟ ᱟ ᱵᱮᱥᱤ ᱠᱟᱛᱮᱜ ᱧᱮᱞᱚᱜᱚᱼᱟ ᱡᱮ ᱡᱷᱟᱲᱠᱷᱚᱱᱰ ᱨᱮᱱᱟᱜ ᱥᱤᱞᱮᱵᱟᱥ ᱜᱮ ᱵᱮᱥᱤ ᱦᱮᱱᱟᱜ ᱟᱠᱟᱫᱟ ᱡᱷᱟᱲᱠᱷᱚᱱᱰ ᱨᱮᱱ ᱚᱱᱚᱞᱤᱭᱟᱹ ᱟᱜ ᱜᱮ ᱟᱫᱚ ᱡᱷᱟᱲᱠᱷᱚᱱᱰ ᱨᱮᱱ ᱚᱱᱚᱞᱤᱭᱟᱹ ᱟᱜ ᱦᱮᱱᱟᱜ ᱟᱠᱟᱫᱟ ᱟ ᱢᱮᱱ ᱢᱮᱱ ᱡᱟᱦᱟᱸ ᱥᱟᱛᱟᱢ ᱠᱚ ᱚᱱᱟ ᱫᱚ ᱮᱠᱵᱟᱨ ᱩᱱᱤ ᱠᱮᱥᱤ ᱴᱩᱰᱩ ᱜᱚᱝᱠᱮ ᱠᱮᱭᱟᱜ ᱜᱮ ᱦᱮᱱᱟᱜ ᱟᱠᱟᱫᱟ ᱛᱟᱦᱚᱞᱮ ᱩᱱᱤᱭᱟᱜ ᱡᱟᱦᱟᱸ ᱱᱟᱜ ᱚᱞ ᱠᱚᱛᱟᱭ ᱡᱟᱦᱟᱸ ᱯᱩᱛᱷᱤ ᱜᱮ ᱩᱱᱤ ᱫᱮᱵᱽᱱᱟᱜᱚᱨᱤ ᱛᱮᱜᱮ ᱚᱞ ᱯᱮᱨᱮᱡ ᱛᱟᱭ ᱟᱫᱚ ᱚᱱᱟ ᱠᱟᱛᱷᱟ ᱨᱮ ᱱᱩᱭ ᱞᱟᱹᱭ ᱦᱚᱪᱚ ᱟ ᱡᱮ ᱱᱚᱜᱼ ᱱᱚᱣᱟ ᱡᱟᱦᱟᱸ ᱟᱯᱮ ᱯᱩᱛᱷᱤ ᱯᱚᱛᱚᱵ ᱦᱮᱱᱟᱜ ᱛᱟᱯᱮ ᱥᱟᱱᱟᱢᱟᱜ ᱯᱩᱛᱷᱤ ᱯᱚᱛᱚᱵ ᱟᱯᱮ ᱪᱤᱠᱤᱨᱮ ᱠᱚᱱᱵᱷᱟᱨᱴ ᱯᱮ ᱤᱱᱟᱹ ᱛᱟᱭᱚᱢ ᱟᱞᱮ ᱱᱚᱣᱟ ᱩᱭᱦᱟᱹᱨ ᱵᱷᱟᱵᱽᱱᱟ ᱤᱭᱩ ᱡᱤ ᱥᱤ ᱱᱮᱴ ᱛᱚᱨᱚᱯ ᱥᱮᱫ ᱠᱷᱚᱱᱟᱜ ᱟᱞᱮ ᱱᱚᱣᱟ ᱞᱮ ᱫᱚᱦᱚᱭᱟ ᱞᱮ
ᱦᱮᱸ ᱦᱮᱸ ᱟᱫᱚ ᱤᱧ ᱫᱩᱧ ᱞᱟᱹᱭᱮᱫᱟ ᱡᱩᱫᱤ ᱱᱚᱣᱟ ᱫᱚ ᱛᱟᱦᱚᱞᱮ ᱩᱱᱤ ᱫᱚ ᱢᱟᱱᱟᱣ ᱵᱟᱛᱟᱣ ᱠᱟᱫ ᱜᱮᱭᱟ ᱱᱩᱭ ᱫᱚ ᱥᱩᱫᱩ ᱞᱟᱹᱭᱟ ᱟᱵᱚ ᱡᱮᱢᱚᱱ ᱯᱟᱹᱷᱣᱟᱹ ᱠᱚ ᱟᱞᱚ ᱚᱥᱩᱵᱤᱫᱟᱜ ᱢᱟ ᱮᱜ ᱥᱟᱶᱛᱮ ᱯᱟᱹᱴᱷᱩᱣᱟᱹ ᱠᱚᱣᱟᱜ ᱯᱚᱛᱚᱵ ᱯᱟᱲᱦᱟᱣ ᱨᱮ ᱟᱞᱚ ᱚᱥᱩᱵᱤᱫᱷᱟᱜ ᱢᱟ ᱚᱱᱠᱟ ᱞᱮᱠᱷᱟᱱ ᱜᱮ ᱤᱧᱫᱩᱧ ᱪᱟᱹᱞᱩ ᱜᱚᱫ ᱠᱟᱜᱼᱟ
ᱦᱳᱭ
ᱚᱱᱠᱟ ᱜᱮᱛᱚ ᱡᱩᱫᱤ ᱢᱚᱱᱮ ᱠᱟᱜ ᱢᱮ ᱫᱮᱵ ᱦᱮᱸ ᱦᱮᱸ ᱟᱫᱚ ᱢᱮᱱᱠᱷᱟᱱ ᱤᱧ ᱡᱩᱤ ᱞᱟᱭᱮᱜᱼᱟ ᱥᱟᱱᱛᱟᱞᱤ ᱟᱵᱚᱣᱟᱜ ᱯᱟᱹᱨᱥᱤ ᱛᱮᱜᱮ ᱡᱩᱫᱤ ᱚᱞᱚᱜᱼᱟ? ᱛᱮ ᱚᱥᱩᱵᱤᱫᱟᱜ ᱟᱵᱚᱱ ᱠᱟᱨᱚᱱ ᱪᱮᱫᱟᱜ ᱯᱳᱭᱞᱳ ᱫᱚ ᱥᱟᱱᱛᱟᱞᱤ ᱯᱟᱹᱨᱥᱤ ᱡᱚᱠᱷᱚᱱ ᱪᱤᱠᱤ ᱛᱮᱭᱟᱨ ᱮᱱᱟ ᱚᱱᱟᱵᱚᱼᱼ ᱦᱚᱲ ᱦᱚᱸ ᱯᱳᱭᱞᱳ ᱫᱚ ᱢᱤᱫ ᱵᱟᱨ ᱫᱚ ᱚᱥᱩᱵᱤᱫᱟ ᱠᱚ ᱥᱚᱫᱚᱨ ᱞᱮᱫ ᱛᱟᱠᱚ ᱜᱮᱭᱟ᱾
ᱦᱩᱸ ᱦᱩᱸ ᱦᱩ ᱟᱫᱚ ᱚᱱᱟᱜᱮ ᱩᱱᱠᱩ᱾ ᱱᱤᱛᱚᱜ ᱟᱨᱦᱚᱸ ᱠᱚ ᱞᱟᱹᱭᱮᱫᱟ ᱡᱮ ᱟᱨᱦᱚᱸ ᱯᱳᱭᱞᱳ ᱠᱷᱚᱱᱟᱜ ᱟᱞᱮ ᱞᱮ ᱥᱮᱬᱟᱭ ᱟᱞᱮ ᱱᱚᱜᱼᱚ ᱱᱚᱝᱠᱟᱱ ᱩᱭᱦᱟᱹᱨ ᱵᱷᱟᱵᱱᱟ ᱩᱱᱠᱩᱣᱟᱜ ᱛᱟᱦᱮᱱ ᱠᱟᱱ ᱛᱟᱠᱚᱣᱟ᱾ ᱚᱱᱟ ᱫᱚ ᱢᱤᱫ ᱫᱷᱟᱝ ᱧᱮᱞᱚᱜ ᱠᱟᱱ ᱛᱟᱦᱮᱸᱫ ᱢᱤᱫ ᱫᱷᱟᱣ ᱵᱤᱨᱩᱫ ᱠᱚ ᱛᱤᱸᱜᱩᱱ ᱠᱟᱱ ᱛᱟᱦᱮᱸᱫ ᱱᱚᱣᱟ ᱪᱮᱛᱟᱱ ᱨᱮ ᱟᱫᱚ ᱚᱱᱟᱜᱤᱧ ᱞᱟᱹᱭ ᱦᱚᱪᱚᱭᱟ ᱡᱮ ᱟᱠᱚ ᱦᱚᱸ ᱢᱮᱼᱼ ᱴᱟᱜ ᱮᱴᱠᱮᱴᱚᱬᱮ ᱫᱚᱠᱚ ᱟᱹᱭᱠᱟᱹᱣ ᱛᱟᱦᱮᱸᱫ ᱜᱮᱛᱟᱵᱚᱱᱟ ᱡᱮ ᱟᱞᱮ ᱫᱚ ᱱᱚᱣᱟ ᱛᱮᱞᱮ ᱚᱞ ᱯᱟᱲᱦᱟᱣ ᱟᱠᱟᱱᱟ ᱦᱩᱰᱤᱧ ᱢᱟᱪᱷᱟ ᱠᱷᱚᱱ ᱱᱤᱛᱚᱜ ᱟᱨᱦᱚᱸ ᱱᱚᱣᱟ ᱪᱮᱫ ᱟᱞᱮ? ᱚᱪᱚᱫ ᱞᱟᱹᱜᱤᱫ ᱛᱮ ᱟᱨᱦᱚᱸ ᱮᱠᱥᱴᱨᱟ ᱟᱞᱮ ᱴᱟᱭᱤᱢ ᱞᱟᱜᱟ ᱣᱟᱞᱮᱭᱟ ᱟᱫᱚᱧ ᱞᱟᱹᱭᱫᱟ ᱱᱚᱣᱟ ᱥᱮᱬᱟ ᱢᱟ ᱤᱧ ᱢᱟ ᱪᱮᱫ ᱦᱚᱸ ᱵᱟᱝ ᱡᱚᱠᱷᱚᱱ ᱤᱧ